ᱦᱮᱞᱳ,
ᱦᱮᱞᱳ,
ᱦᱮᱞᱳ,
ᱥᱟᱹᱜᱩᱱ ᱥᱮᱛᱟᱜ,
ᱡᱚᱦᱟᱨ ᱜᱤ ᱜᱚᱝᱠᱮ,
ᱦᱮᱸ ᱦᱮᱸ ᱥᱟᱹᱜᱩᱱ ᱥᱮᱛᱟᱜ
ᱦᱮᱞᱳ ᱥᱟᱹᱜᱩᱱ ᱥᱮᱛᱟᱜ,
ᱦᱮᱸ ᱱᱟᱯᱟᱭ ᱵᱟᱲᱟᱭ ᱜᱮᱛᱚ ᱦᱮᱸ ᱢᱚᱡᱽ ᱜᱮ,
ᱯᱟᱭ ᱵᱟᱲᱟ ᱜᱮ,
ᱪᱮᱫ ᱵᱮᱱ ᱪᱤᱠᱟᱹ ᱵᱟᱲᱟᱭᱮᱫᱟ ᱱᱚᱜᱼᱚᱭ ᱢᱟᱴ ᱥᱮᱫ ᱤᱧ ᱪᱟᱞᱟᱜᱼᱟ
ᱪᱮᱫ ᱠᱚᱢ ᱪᱤᱠᱟᱹᱭᱟ ᱱᱚᱜ-ᱚᱭ,
ᱫᱟᱜ ᱫᱟᱜ ᱛᱮᱧ ᱪᱟᱞᱟᱜ ᱠᱟᱱᱟ,
ᱟᱞᱮ ᱢᱟ ᱱᱚᱜ-ᱚᱭ ᱫᱟᱜ ᱟᱠᱟᱫ ᱛᱮ ᱵᱟᱝ ᱪᱟᱞᱟᱣ ᱦᱩᱭ ᱠᱟᱱᱟ,
ᱦᱚᱸᱜᱼᱚᱭ ᱟᱞᱮ ᱫᱚ ᱱᱤᱛᱳᱜ ᱦᱚᱸᱭ ᱫᱟᱜ ᱮ ᱠᱟᱱ ᱜᱮᱭᱟᱭ,
ᱟᱞᱮ ᱟᱹᱰᱤ ᱫᱟᱜ ᱠᱮᱫᱟ ᱛᱚ ᱚᱱᱟᱛᱮ,
ᱟᱞᱮ ᱛᱚ ᱦᱮᱸ ᱛᱤᱱ ᱥᱚᱢᱚᱭ,
ᱥᱮᱛᱟᱜ ᱵᱮᱞᱟ ᱜᱮ ᱢᱟᱴ ᱤᱧ ᱪᱟᱞᱟᱜ ᱞᱟᱹᱜᱤᱫ ᱵᱚᱞᱮ ᱟᱨ ᱨᱤᱧ ᱩᱰᱩᱠ ᱮᱱᱟ, ᱮᱢᱚᱱ ᱫᱟᱜ ᱦᱮᱡ ᱮᱱᱟ ᱛᱚ ᱟᱨ ᱵᱟᱝ ᱪᱟᱞᱟᱣᱟ, ᱤᱱᱟᱹ ᱫᱟᱜ ᱫᱚ ᱫᱟᱜ ᱯᱮᱨᱮᱡ ᱟᱠᱟᱱᱟ ᱛᱟᱦᱚᱞᱮ ᱚᱱᱟ ᱢᱟᱴᱷ ᱢᱤᱫ ᱜᱷᱟᱹᱲᱤᱡ ᱛᱮ ᱯᱮᱨᱮᱡᱟ ᱱᱟᱥᱮᱭᱟᱜ ᱫᱟᱜ,
ᱤᱧ ᱚ ᱤᱧ ᱦᱚᱸ ᱱᱤᱛᱚᱜ ᱤᱧ ᱪᱟᱞᱟᱜ ᱠᱟᱱᱟ, ᱫᱟᱜ ᱫᱟᱭᱛᱚ ᱟᱫᱚ ᱱᱚᱛᱮ ᱡᱷᱤᱯᱤᱨ ᱡᱷᱤᱯᱤᱨ ᱫᱚ ᱧᱩᱨ ᱠᱟᱱ ᱜᱮᱭᱟ,
ᱡᱷᱤᱯᱤᱨ ᱡᱷᱤᱯᱤᱨ ᱧᱩᱨᱩᱜ ᱠᱟᱱ ᱜᱮᱭᱟ ᱵᱟᱝ,
ᱦᱮᱸ ᱦᱩᱭᱩᱜ ᱠᱟᱱ ᱜᱮᱭᱟ ᱦᱩᱰᱩᱨ ᱫᱟᱭ ᱵᱤᱡᱽᱞᱤᱭᱮᱫᱟᱭ ᱠᱳᱱᱳ ᱵᱟᱝ ᱪᱟᱵᱟᱣ ᱠᱟᱱᱟ,
ᱦᱩᱸ ᱱᱚᱱᱛᱮ ᱫᱚ ᱫᱟᱜ ᱮ ᱟᱥᱳᱲ ᱠᱮᱫᱟ,
ᱛᱮᱦᱤᱧ ᱛᱚ ᱟᱹᱰᱤ ᱥᱚᱠᱟᱞ ᱫᱤᱥᱟᱹ ᱟᱹᱰᱤ ᱥᱚᱠᱟᱞ ᱞᱮ ᱛᱤᱦᱤᱧ ᱫᱟᱜ ᱫᱟᱜ ᱠᱮᱫᱼᱟ ᱥᱮᱛᱟᱜ ᱨᱮᱜᱮ
ᱦᱩᱸ ᱥᱮᱛᱟᱜ ᱨᱮ ᱫᱟᱜ ᱠᱮᱫᱟ ᱦᱚᱞᱟᱱᱚᱜ ᱢᱟ,
ᱦᱩᱸ ᱦᱚᱞᱟ ᱫᱚ ᱚᱠᱟ ᱥᱮᱫ ᱪᱚ ᱦᱚᱞᱟ ᱫᱚ ᱚᱠᱟ ᱥᱮᱫ ᱪᱚ ᱪᱟᱞᱟᱣᱱᱟ ᱫᱟᱜ ᱜᱮ,
ᱟᱞᱮ ᱥᱮᱛ ᱦᱚᱸ ᱫᱟᱜ ᱞᱮᱫᱟ ᱦᱚᱞᱟ
ᱚ ᱟᱞᱮ ᱥᱮᱫ ᱫᱚ ᱵᱟᱭ ᱫᱟᱜ ᱠᱟᱫᱟ ᱦᱚᱞᱟ ᱫᱚ, ᱦᱚᱸᱜ-ᱭ ᱛᱮᱦᱮᱧ ᱜᱮᱭ ᱫᱟᱜ ᱠᱮᱫ ᱟᱹᱰᱤ ᱫᱤᱱ ᱯᱚᱨᱚᱛᱮ ᱢᱩᱨᱩ ᱠᱮᱫ ᱫᱟᱜ ᱠᱮᱫᱟ,
ᱟᱫᱚ ᱪᱮᱫ ᱠᱚᱵᱤᱱ ᱵᱟᱲᱟᱭ ᱯᱩᱛᱷᱤᱱ ᱩᱭᱩᱝ ᱦᱩᱭᱩᱜ ᱠᱟᱱᱟ
ᱪᱮᱫ ᱜᱮ ᱵᱟᱝ ᱮᱨ ᱠᱟᱱᱟ, ᱟᱫᱚ ᱚᱱᱟ ᱞᱟᱹᱜᱤᱫ ᱛᱮ ᱟᱨᱠᱤ ᱞᱮ ᱪᱤᱱᱛᱟᱹᱜ ᱠᱟᱱᱟ ᱜᱟᱹᱪᱷᱤ ᱠᱚ ᱵᱟᱝ ᱦᱟᱹᱨ ᱦᱩᱭ ᱠᱟᱱᱟ,
ᱵᱮᱨᱚ ᱵᱟᱝ ᱜᱟᱹᱪᱷᱤ ᱠᱚᱫᱚᱞᱮ ᱟᱹᱣᱨᱤ ᱮᱨ ᱦᱩᱭᱩᱜᱼᱟ ᱵᱟᱝ,
ᱦᱮᱸ ᱦᱮᱞᱳ,
ᱜᱟᱹᱪᱷᱤ ᱛᱟᱦᱞᱮ ᱵᱟᱝ ᱮᱨ ᱦᱩᱭᱩ ᱠᱟᱱᱟ,
ᱵᱟᱝ ᱮᱨ ᱦᱩᱭ ᱠᱟᱱᱟ, ᱟᱹᱰᱤ ᱡᱳᱨ ᱤᱭᱟᱹᱭᱮᱫ ᱠᱟᱱ ᱟᱞᱮ ᱥᱮᱫ ᱢᱟ, ᱦᱩᱰᱚᱨ ᱵᱤᱡᱽᱞᱤᱭᱮᱫ ᱠᱟᱱᱟ ᱱᱤᱛᱼᱼ ᱦᱮᱡ ᱠᱟᱱ ᱠᱷᱟᱡ ᱢᱟᱴᱷ ᱥᱮᱫ ᱦᱤᱡᱩᱜ ᱦᱩᱭᱩᱜ ᱠᱟᱱᱟ ᱛᱚ ᱴᱷᱤᱠ ᱟᱹᱰᱤ ᱡᱳᱨ ᱛᱮᱜᱮ ᱟᱨᱠᱤᱼᱼ
ᱟᱫᱚ ᱱᱤᱭᱟᱹ ᱱᱤᱭᱟᱹ ᱮᱯ ᱨᱮᱫᱚ ᱛᱤᱥ ᱠᱷᱚᱡ ᱫᱚ ᱢᱮᱱᱟᱢᱟ ᱾
ᱪᱮᱫ ᱞᱮᱠᱟ ᱾
ᱱᱤᱭᱟᱹ ᱮᱯᱥ ᱠᱚᱨᱮ ᱫᱚ ᱛᱤᱥ ᱠᱷᱚᱱ ᱢᱮᱱᱟᱢᱟ ᱾
ᱯᱨᱟᱭ ᱢᱤᱱᱟᱹᱧ ᱜᱮᱭᱟ ᱦᱩᱭᱱᱟ ᱚᱱᱮ ᱠᱟᱹᱢᱤ ᱠᱚᱫᱚ ᱮᱦᱚᱵ ᱦᱩᱭ ᱟᱠᱟᱱᱟ ᱵᱟᱨᱚ ᱛᱟᱹᱨᱤᱠᱷ ᱥᱮᱱ ᱾ ᱱᱤᱭᱟᱹ ᱨᱚᱯᱚᱲ ᱠᱚᱫᱚ ᱦᱮᱸ ᱨᱚᱯᱚᱲ ᱠᱚᱫᱚ ᱟᱨᱠᱤ ᱼᱼ
ᱠᱚᱢᱯᱞᱤᱴ ᱦᱩᱭᱱᱟ ᱥᱮ ᱟᱹᱣᱨᱤᱭᱟᱜᱼᱟ?
ᱠᱚᱢᱯᱞᱤᱴ ᱵᱟᱲᱟ ᱦᱩᱭ ᱟᱠᱟᱱ ᱜᱮᱭᱟ ᱾
ᱠᱚᱢᱯᱞᱤᱴ ᱮᱱᱟ ᱛᱤᱨᱤᱥᱴᱤ ᱾
ᱦᱮᱸ ᱛᱤᱨᱤᱥᱴᱤ ᱾
ᱚᱸ ᱟᱨ ᱯᱩᱭᱥᱟᱹ ᱠᱚᱫᱚᱢ ᱧᱟᱢ ᱵᱟᱲᱟ ᱠᱮᱫᱟ?
ᱦᱮᱸ ᱚᱱᱟ ᱠᱚᱫᱚ ᱧᱟᱢ ᱵᱟᱲᱟ ᱜᱮᱭᱟ ᱾ ᱧᱟᱢ ᱵᱟᱲᱟ ᱜᱮ ᱟᱫᱚ ᱯᱷᱳᱱᱼᱼ ᱟᱨ ᱤᱭᱟᱹ ᱠᱚᱫᱚ ᱦᱤᱡᱩᱜ ᱜᱮᱭᱟ ᱛᱚ, ᱱᱤᱭᱟᱹ ᱯᱷᱳᱱ ᱠᱚᱫᱚ ᱜᱟᱱᱚᱜ ᱜᱮᱭᱟ ᱟᱨᱠᱤ ᱤᱧ ᱴᱷᱮᱱ ᱡᱟᱦᱟᱸᱭ ᱠᱚ ᱯᱷᱳᱱ ᱫᱟᱲᱮᱭᱟᱜᱼᱟ ᱚᱱᱟ ᱫᱚ ᱜᱟᱱᱚᱜ ᱜᱮᱭᱟ ᱾ ᱟᱫᱚ ᱚᱱᱟᱛᱮ ᱟᱨᱠᱤ ᱜᱟᱞᱢᱟᱨᱟᱣ ᱦᱩᱭᱩᱜ ᱠᱟᱱᱟ ᱾ ᱢᱟᱭ ᱤᱧᱫᱚ ᱵᱟᱹᱧ ᱠᱚᱞ ᱫᱟᱲᱮᱼᱟ, ᱟᱠᱚ ᱫᱚ ᱠᱚᱞ ᱫᱟᱲᱮᱭᱮᱱ ᱜᱮᱭᱟ ᱡᱷᱚᱛᱚ ᱦᱚᱲ ᱜᱮ ᱾
ᱤᱧ ᱦᱚᱸ ᱟᱹᱭᱨᱤᱧ ᱠᱚᱢᱯᱥᱞᱥᱴᱟ ᱮᱢᱱᱤ ᱛᱮ ᱵᱮᱥᱛᱚ ᱛᱷᱚᱲᱟ ᱠᱟᱡ ᱫᱚᱼᱼ
ᱦᱮᱸ ᱤᱧ ᱦᱚᱸ ᱚᱱᱠᱟ ᱜᱮ ᱟᱹᱰᱤ ᱠᱟᱹᱢᱤ ᱨᱮ ᱵᱮᱥᱛᱧ ᱛᱟᱦᱮᱸ ᱠᱟᱱᱟ ᱡᱚ
ᱵᱟᱝᱠᱚ ᱢᱮᱱ ᱞᱮᱠᱷᱟᱡ ᱦᱚᱸ ᱱᱤᱭᱟᱹ ᱟᱹᱰᱤ ᱩᱥᱟᱹᱨᱟ ᱛᱚ ᱦᱚᱞᱟᱧ ᱧᱮᱞ ᱠᱮᱫᱟ ᱛᱚ ᱾
ᱦᱮᱸ ᱪᱮᱫ ᱞᱮᱠᱟ,
ᱢᱟᱱᱮ ᱦᱚᱞᱟ ᱨᱮᱱᱟᱜ ᱱᱳᱴᱤᱯᱷᱤᱠᱮᱥᱚᱱ ᱦᱮᱡᱱᱟ ᱛᱚ, ᱟ ᱟᱫᱚ ᱠᱚ ᱢᱮᱱ ᱮᱫᱟ ᱵᱟᱝ ᱠᱚᱢᱯᱞᱤᱞᱤᱴ ᱞᱮᱠᱷᱟᱱᱡ ᱱᱚᱣᱟ ᱴᱟᱥ ᱦᱚᱸᱼᱼ ᱪᱟᱞᱟᱜᱼᱟ, ᱵᱟᱢ ᱧᱟᱢᱟ ᱯᱚᱨᱮᱛᱮ ᱾
ᱦᱮᱸ ᱚᱱᱟ ᱢᱟ ᱠᱟᱱ ᱜᱮᱛᱟᱭ ᱟᱹᱰᱤ ᱫᱤᱱ ᱦᱩᱭᱩᱜ ᱠᱟᱱ ᱛᱟᱠᱚᱣᱟ ᱚᱠᱚᱭ ᱠᱚᱣᱟᱜ ᱫᱚ ᱮᱢ ᱟᱠᱟᱫ ᱠᱚᱣᱟ ᱠᱚ ᱟᱞᱮ ᱥᱟᱶᱛᱮ ᱦᱮᱸ ᱾ ᱟᱨ ᱪᱮᱫ ᱜᱮ ᱵᱟᱠᱚ ᱠᱟᱹᱢᱤᱭᱮᱫᱟ ᱾
ᱤᱧ ᱦᱚᱸ ᱟᱹᱰᱤ ᱟᱭᱢᱟ ᱫᱤᱱ ᱫᱚ ᱵᱟᱝ ᱦᱩᱭ ᱠᱟᱱᱟ ᱵᱟᱝ ᱦᱩᱭ ᱫᱚ, ᱢᱟᱱᱮ ᱦᱩᱭᱩᱜ ᱠᱟᱱᱟᱼᱼ ᱯᱟᱸᱪ ᱪᱷᱚ ᱫᱤᱱ ᱦᱩᱭᱩᱜ ᱠᱟᱱᱟ ᱟᱨᱠᱤ ᱾
ᱦᱮᱸ ᱦᱮᱸ ᱟᱫᱚ ᱚᱱᱟ ᱟᱠᱚ ᱫᱚᱠᱚ ᱛᱟᱲᱟ ᱫᱟᱲᱤᱭᱟᱜ ᱠᱟᱱᱟ ᱩᱥᱟᱹᱨᱟ ᱟᱨᱠᱤ ᱾ ᱠᱟᱹᱢᱤ ᱯᱩᱨᱟᱹ ᱟᱵᱟᱨ ᱮᱴᱟᱜᱟᱜ ᱤᱭᱟᱹ ᱠᱟᱹᱢᱤ ᱠᱚ ᱮᱢᱚᱜᱼᱟ ᱛᱚ ᱾ ᱵᱟᱝ ᱥᱮ ᱟᱞᱮ ᱠᱷᱚᱡ ᱡᱟᱦᱟᱸ ᱞᱮ ᱠᱚᱢᱯᱤᱞᱤᱴ ᱵᱟᱲᱟᱜᱼᱟ ᱚᱠᱟᱼᱼ ᱟᱫᱚ ᱟᱞᱮ ᱠᱚ ᱵᱟᱠᱚ ᱮᱢ ᱫᱟᱲᱮᱣᱟᱞᱮ ᱠᱟᱱᱟ ᱱᱟᱣᱟ ᱛᱮ ᱾ ᱢᱟᱱᱮ ᱟᱯᱮ ᱠᱚ ᱟᱨᱠᱤ ᱵᱟᱝ ᱯᱮ ᱠᱚᱢᱯᱞᱤᱴ ᱞᱮᱠᱷᱟᱡ ᱡᱟᱦᱟᱸᱭ ᱠᱚ ᱚᱱᱠᱟ ᱞᱟᱜᱟᱜ ᱟᱠᱚ ᱾ ᱟᱫᱚ ᱟᱞᱮ ᱠᱚ ᱟᱨᱠᱤ ᱵᱟᱠᱚ ᱮᱢ ᱫᱟᱲᱮᱭᱟᱞᱮ ᱠᱟᱱᱟ ᱡᱩᱫᱟᱹ ᱛᱮᱫᱚ ᱾
ᱟᱪᱪᱷᱟ ᱜᱚᱢᱠᱮ ᱦᱮᱡ ᱦᱮ ᱠᱷᱟᱱ ᱡᱩᱫᱤ ᱤᱧ ᱠᱚᱞ ᱠᱮᱫᱟ ᱠᱚᱞ ᱠᱟ ᱠᱟᱛᱮ ᱟ ᱥᱮᱫᱼᱼ ᱫᱩᱥ ᱢᱤᱱᱤᱴ ᱜᱟᱞᱢᱟᱨᱟᱣ ᱠᱟᱛᱮᱫ ᱵᱟᱝ ᱢᱟᱥᱮ ᱠᱟᱴᱟᱣ ᱮᱱᱟ ᱛᱟᱨᱯᱚᱨᱮ ᱪᱮᱫ ᱡᱟᱦᱟᱸ ᱞᱮᱠᱟ ᱚᱱᱟ ᱫᱚ ᱾
ᱵᱟᱝ ᱟᱫᱚ ᱚᱱᱟ ᱤᱭᱟᱹ ᱜᱮ ᱠᱚᱢᱚᱜ ᱛᱟᱢ ᱟᱨᱠᱤ ᱡᱟᱦᱟᱸᱮ ᱴᱨᱟᱠᱥ ᱟᱨᱠᱤ ᱢᱤᱫᱴᱮᱱ ᱠᱚᱢᱚᱜᱼᱟ ᱤᱱᱟᱹᱜᱮ ᱾
ᱟᱡᱤ ᱠᱚᱢᱟᱼᱼ
ᱦᱮᱸ ᱦᱮᱸ ᱚᱱᱟ ᱫᱚ ᱠᱚᱢᱚᱜ ᱠᱟᱱ ᱛᱟᱢᱟ ᱛᱚ ᱾
ᱚᱱᱟ ᱨᱮᱭᱟᱜ ᱯᱚᱭᱥᱟ ᱫᱚ ᱛᱟᱦᱚᱞᱮ ᱵᱟᱝ ᱧᱟᱢᱚᱜᱼᱟ?
ᱵᱟᱝ ᱧᱟᱢᱜᱮ ᱟᱢ ᱡᱩᱫᱤ ᱢᱚᱡᱽ ᱛᱮᱢ ᱵᱮᱱᱟᱣᱼᱼ ᱨᱚᱯᱚᱲ ᱮᱱᱟ ᱦᱮᱸ ᱡᱟᱦᱟᱱᱟᱜ ᱜᱮ ᱦᱮᱸ ᱨᱚᱲ ᱠᱚ ᱴᱷᱤᱠᱴᱷᱟᱠ ᱟᱸᱡᱚᱢ ᱮᱱᱟ ᱛᱟᱦᱚᱞᱮ ᱫᱚᱢ ᱧᱟᱢ ᱜᱮᱭᱟ ᱾ ᱡᱮ ᱵᱟᱝ ᱮᱢ ᱚᱱᱠᱟ ᱨᱮᱱᱟᱜ ᱠᱟᱛᱷᱟ ᱫᱚ ᱵᱟᱹᱱᱩᱜᱼᱟ ᱫᱩ ᱢᱤᱱᱤᱴᱮᱢ ᱜᱚᱞᱯᱚᱼᱟ ᱥᱮ ᱛᱤᱱ ᱢᱤᱱᱤᱴᱮᱢ ᱜᱚᱞᱯᱚᱭᱼᱼ ᱟᱢᱟᱜ ᱨᱚᱲ ᱡᱮᱱᱚ ᱟᱸᱡᱚᱢᱚᱜ ᱴᱷᱤᱠ ᱴᱷᱟᱠ ᱨᱚᱲ ᱟᱸᱡᱚᱢ ᱞᱮᱱᱠᱟᱱ ᱜᱮ ᱦᱩᱭᱩᱜᱼᱟ᱾
ᱟᱨ ᱱᱚᱣᱟ ᱮᱵ ᱨᱮ ᱪᱮᱫᱠᱟ ᱵᱟᱝ ᱢᱚᱡᱽ ᱛᱮᱦᱚᱸ ᱨᱚᱲ ᱵᱟᱝ ᱟᱸᱡᱚᱢᱚᱜ ᱠᱟᱱᱟ ᱟᱨᱠᱤ ᱴᱟᱨ ᱵᱟᱝᱠᱷᱟᱡ ᱴᱟᱣᱟᱨ ᱵᱟᱝᱠᱷᱟᱡ ᱟᱨᱠᱤ ᱵᱟᱛᱨᱚ ᱦᱮᱸ ᱦᱮᱸ
ᱱᱤᱭᱟᱹ ᱨᱮ ᱢᱟᱱᱮ ᱚᱠᱚᱭᱟᱜ ᱵᱚᱞᱮ
ᱚᱱᱮ ᱡᱟᱦᱟᱸᱭᱟᱜ ᱜᱮ ᱟᱨᱠᱤ ᱡᱟᱦᱟᱸᱭ ᱵᱟ ᱦᱚᱲᱟᱜ ᱟᱨᱠᱤ ᱢᱤᱫ ᱦᱚᱲᱟᱜ ᱴᱟᱣᱟᱨ ᱡᱩᱫᱤ ᱢᱚᱡᱽ ᱛᱮ ᱵᱟᱝ ᱧᱟᱢ ᱞᱮᱠᱷᱟᱡ
ᱚᱱᱟ ᱚᱱᱟ ᱢᱟ ᱠᱟᱱ ᱜᱮ ᱵᱟᱝ ᱟᱫᱚ ᱦᱩᱭᱩᱜ ᱠᱟᱱᱟ ᱪᱮᱫ ᱞᱮᱠᱟ ᱨᱚ ᱨᱚᱲ ᱛᱮ ᱢᱤᱫ ᱜᱷᱟᱹᱲᱤᱡ ᱫᱚ ᱚᱱᱠᱟᱜ ᱜᱮᱭᱟ ᱰᱤᱥᱴᱟᱵ ᱫᱚ ᱪᱮᱫᱟᱜ ᱟᱹᱰᱤ ᱜᱟᱱ ᱦᱚᱲ ᱵᱚᱱ ᱜᱟᱞᱢᱟᱨᱟᱜ ᱠᱟᱱᱟ ᱛᱚ ᱱᱤᱭᱟᱹ ᱨᱮᱛᱚ᱾ ᱟᱫᱚ ᱚᱱᱟᱛᱮ ᱪᱟᱯᱮ ᱧᱟᱢᱟ
ᱦᱳᱭ ᱚᱱᱟ ᱦᱚᱸ ᱤᱧᱦᱚᱸ ᱟ ᱟᱭᱰᱤᱭᱟᱮᱞ ᱞᱮᱫᱟ ᱟᱫᱚᱧ ᱢᱮᱱᱮᱫᱟ ᱥᱮᱛᱟᱜ ᱵᱮᱞᱟᱨᱮ ᱚᱱ ᱞᱤᱱ ᱦᱚᱲ ᱠᱚ ᱟᱹᱰᱤ ᱠᱚᱢ ᱠᱚ ᱛᱟᱦᱮᱱᱟ ᱛᱚ ᱟᱫᱚᱧ ᱢᱮᱱᱮᱫᱟ ᱥᱮᱛᱟᱜ ᱵᱮᱞᱟᱜᱮᱧ
ᱦᱮᱸ ᱟᱫᱚᱢ ᱦᱚᱲ ᱫᱚ ᱥᱮᱛᱟᱜ ᱟᱫᱚᱢ ᱦᱚᱲᱟᱜ ᱫᱚ ᱟᱫᱚ ᱩᱱᱠᱩᱣᱟᱜ ᱫᱚ ᱥᱮᱛᱟᱜ ᱵᱮᱲᱟ ᱦᱚᱸ ᱵᱟᱭ ᱧᱟᱢᱮᱫ ᱠᱟᱱ ᱛᱟᱠᱚᱣᱟ ᱤᱧ ᱯᱷᱳᱱ ᱟᱠᱠᱚ ᱠᱟᱱ ᱛᱟᱦᱮᱸᱫ ᱞᱮᱛᱟᱜ ᱜᱮ ᱵᱟᱭ ᱧᱟᱢ ᱵᱟᱠᱚ ᱵᱟᱭ ᱧᱟᱢ ᱛᱟᱠᱚᱣᱟ᱾
ᱟᱫᱚᱧ ᱢᱮᱱᱫᱟ ᱤᱧᱫᱚᱧ ᱢᱮᱱᱫᱟ ᱮᱯ ᱨᱮ ᱟᱭᱢᱟ ᱦᱚᱲ ᱠᱚ ᱯᱷᱚᱞᱚᱣ ᱟᱠᱟᱱ ᱠᱷᱟᱡ ᱯᱟᱥᱮᱡ ᱚᱱᱟᱛᱮ ᱯᱟᱥᱮᱡ ᱚᱱᱠᱟ ᱥᱚᱢᱳᱥᱟᱭ ᱩᱫᱩᱜᱮᱫ ᱠᱟᱱ ᱠᱷᱟᱡ ᱤᱧ ᱫᱚ ᱥᱮᱛᱟᱜ ᱵᱮᱞᱟ ᱜᱤᱧ ᱯᱷᱳᱱ ᱠᱟᱫ ᱞᱮᱜᱮ ᱛᱟᱦᱚᱞᱮ ᱦᱚᱞᱟ ᱟᱹᱭᱩᱵ ᱥᱮᱫ ᱚᱱᱠᱟ ᱢᱤᱫ ᱫᱷᱟᱣ ᱯᱷᱳᱱ ᱦᱩᱭ ᱞᱮᱱᱟ ᱢᱟᱱᱮ ᱯᱷᱳᱱᱫᱤᱧ ᱛᱟᱦᱮᱱᱚᱜᱼᱟᱠᱚ
ᱦᱮᱸ
ᱢᱤᱫ ᱫᱷᱟᱣ ᱫᱚ ᱴᱷᱤᱠ ᱜᱤᱧ ᱜᱟᱞᱢᱟᱨᱟᱣᱱᱟ ᱟᱨ ᱤᱧ ᱫᱷᱟᱣ ᱨᱮ ᱚᱱᱠᱟ
ᱚᱱᱠᱟ ᱦᱩᱭ ᱠᱟᱱᱟ᱾
ᱟᱹᱰᱤ ᱡᱳᱨᱮ ᱦᱩᱰᱩᱨ ᱨᱮᱭᱟᱜ ᱟᱞᱮ ᱥᱮᱱ ᱱᱤᱛᱚᱜ
ᱩᱱᱟᱹᱜ ᱦᱟᱹᱰᱩᱨ ᱠᱟᱫᱟ ᱫᱟᱜ ᱠᱮᱫᱟᱭ ᱟᱹᱰᱤ ᱡᱳᱨ
ᱱᱚᱜᱼᱚᱭ ᱫᱟᱜ ᱧᱩᱨᱩᱜ ᱦᱚᱸ ᱡᱟᱹᱥᱛᱤ ᱠᱮᱫᱟᱭ ᱟᱨ ᱦᱩᱰᱩᱨ ᱫᱚ ᱵᱚᱛᱚᱨ ᱜᱮᱭ ᱦᱩᱰᱩᱨ ᱮᱫᱟ᱾ ᱵᱤᱡᱽᱞᱤ ᱫᱟᱭ ᱩᱰᱩᱨ ᱫᱟᱭ ᱢᱟᱴᱷ ᱨᱮ ᱢᱤᱱᱟᱹᱧᱟ᱾
ᱛᱟᱲᱟᱢ ᱛᱮᱢ ᱪᱟᱞᱟᱜ ᱠᱟᱱᱟ ᱥᱮ ᱥᱟᱭᱠᱮᱞ ᱛᱮ?
ᱛᱟᱲᱟᱢ ᱛᱮᱜᱮ ᱢᱟᱴ ᱨᱮᱜᱮ ᱢᱤᱱᱟᱹᱧ ᱦᱚᱸ ᱥᱩᱨ ᱜᱮᱛᱟ ᱞᱮᱭᱟ ᱛᱚ
ᱦᱮᱸ
ᱥᱩᱨ ᱜᱮᱭᱟ᱾ ᱟᱹᱰᱤ ᱥᱩᱨ ᱜᱮᱭᱟ ᱟᱫᱚ ᱚᱱᱟ ᱞᱟᱹᱜᱤᱫ ᱛᱮ ᱵᱟᱝ ᱥᱟᱺᱜᱤᱧ ᱟᱛᱚ ᱠᱚ ᱥᱤ ᱵᱟᱲᱟ ᱦᱚᱴᱚ ᱠᱟᱫᱟ ᱠᱷᱮᱛ ᱠᱚ ᱟᱹᱣᱲᱤ ᱜᱮ
ᱵᱟᱠᱚ ᱦᱮᱡ ᱟᱠᱟᱱ ᱛᱮ ᱱᱟᱦ ᱠᱚᱲᱟ ᱠᱚᱫᱚ ᱵᱟᱠᱚ ᱦᱮᱡ ᱟᱠᱟᱱᱟ᱾
ᱵᱟᱝ ᱡᱚᱢ ᱠᱟᱱᱟ᱾
ᱢᱮᱱᱫᱟᱮ ᱠᱚᱲᱟ ᱠᱚᱫᱚ ᱵᱟᱠᱚ ᱦᱮᱡ ᱟᱠᱟᱱᱟ᱾
ᱵᱟ ᱵᱟ
ᱦᱚᱞᱟ ᱯᱷᱮᱨᱤᱧ ᱜᱟᱞᱢᱟᱨᱟᱣ ᱮᱱᱟ ᱵᱟᱝ ᱱᱤᱭᱟᱹ ᱴᱟᱠᱥ ᱨᱮᱭᱟᱜ ᱜᱮ ᱟᱫᱚ ᱵᱟᱭ ᱩᱫᱩᱜ ᱮᱫᱟ ᱠᱷᱟᱹᱞᱤ ᱤᱱᱟᱹᱜᱮ ᱩᱫᱩᱜ ᱮᱫᱟ᱾ ᱟᱨ ᱛᱤᱱᱟᱹᱜ ᱴᱟᱥᱠᱥᱤᱧ ᱠᱚᱢᱯᱞᱤᱴ ᱞᱮᱫᱟ᱾
ᱪᱮᱫ ᱟᱫᱚ
ᱞᱟᱦᱟᱛᱮ ᱯᱟᱸᱪᱴᱤ ᱴᱟᱥᱠ ᱤᱧ ᱠᱚᱢᱯᱤᱞᱤᱴ ᱞᱮᱫᱟ ᱛᱚ ᱟᱫᱚ ᱯᱟᱸᱪᱴᱤ ᱜᱮ ᱩᱫᱩᱜ ᱮᱫᱟ ᱟᱨ ᱦᱚᱞᱟ ᱱᱚᱜ ᱢᱤᱫᱴᱮᱡ ᱤᱧ ᱜᱟᱞᱢᱟᱨᱟᱣ ᱠᱮᱫᱟ ᱚᱱᱟ ᱫᱚ ᱟᱨ ᱵᱟᱭ ᱩᱫᱩᱜ ᱮᱫᱟ ᱟᱨ
ᱟᱫᱚ ᱵᱟᱢ ᱡᱚᱢᱟ ᱦᱚᱨᱟᱭᱮᱫ ᱠᱟᱱᱛᱮ ᱯᱟᱸᱪᱴᱤ ᱦᱩᱭᱱᱟ ᱡᱚᱢᱟ ᱠᱮᱫᱟ᱾
ᱥᱟᱵᱢᱤᱴ ᱦᱚᱨᱟᱭᱮᱫᱟᱹᱧ ᱛᱟᱦᱟᱣ ᱵᱟᱝ ᱦᱩᱭᱩᱜ ᱠᱟᱱᱟ?
ᱚᱱᱠᱟ ᱫᱚ ᱦᱩᱭᱩᱜ ᱨᱮᱭᱟᱜ ᱠᱟᱛᱷᱟ ᱠᱟᱱᱟ ᱡᱮ ᱵᱟᱝ ᱦᱩᱭᱩᱜᱼᱟ ᱚᱱᱠᱟ ᱫᱚ ᱵᱟᱝᱩᱜᱼᱟ ᱾
ᱥᱟᱵᱢᱤᱴ ᱫᱟᱹᱧ ᱛᱟᱣ ᱦᱚᱸ ᱵᱟᱝ ᱦᱩᱭᱩᱜ ᱠᱟᱱᱟ ᱾
ᱵᱟᱝ ᱥᱟᱵᱢᱤᱴᱚᱜ ᱠᱟᱱᱟ ᱾
ᱩᱸᱜ ᱨᱤᱞ ᱴᱷᱟᱠᱟᱣ
ᱢᱮᱱᱫᱟ ᱵᱟᱝ ᱥᱟᱜ ᱵᱟᱝ ᱥᱟᱵᱢᱤᱴᱚᱜ ᱠᱟᱱᱛᱮ?
ᱵᱟᱝ ᱠᱤ ᱥᱟᱵᱢᱤᱴᱚᱜ ᱠᱟᱱᱟ ᱮᱠᱫᱚᱢ, ᱠᱟᱨ ᱵᱟᱝ ᱾ ᱱᱤᱛᱚᱝ ᱦᱟ ᱰᱨᱟᱹ ᱤᱭᱟᱹ ᱪᱟᱞᱟᱜ ᱛᱤᱱᱟᱹᱜ ᱫᱤᱱ ᱪᱟᱞᱟᱜ ᱠᱟᱱᱟ ᱤᱱᱟᱹᱜ ᱜᱮ ᱦᱟᱱᱟᱱᱟ ᱦᱟᱱᱟ ᱱᱟᱣᱟ ᱯᱨᱚᱵᱽᱞᱮᱢᱮᱢ ᱮ ᱩᱫᱩᱜ ᱫᱟ ᱾
ᱠᱟᱭ ᱢᱮᱱᱠᱷᱟᱱ ᱱᱤᱭᱟᱹ ᱠᱚᱫᱚ ᱟᱞᱮ ᱠᱚᱣᱟᱜ ᱦᱚᱲ ᱪᱮᱜ ᱦᱚᱸ ᱵᱟᱭ ᱩᱫᱩᱜ ᱮᱫᱟ ᱾
ᱚᱱᱟ ᱥᱟᱵᱢᱤᱱᱴ ᱟᱨ ᱵᱟᱝ ᱥᱟᱵᱢᱤᱱᱴᱚᱜᱼᱟ ᱱᱤᱭᱟᱹ ᱠᱚ ᱠᱚᱭᱮᱠᱴᱟ ᱫᱤᱱ ᱦᱚᱞᱤᱧ ᱤᱭᱟᱹ ᱵᱟᱲᱟ ᱠᱮᱫᱟ ᱴᱷᱤᱠ ᱜᱤ ᱢᱚᱸᱡᱽ ᱜᱮ ᱥᱟᱵᱯᱤᱴ ᱱᱟ ᱾
ᱟᱢ ᱡᱮ ᱢᱚᱬᱮ ᱜᱚᱴᱮᱝ ᱮᱢ ᱠᱚᱢᱯᱞᱤᱴ ᱠᱮᱫᱟ ᱨᱚᱲ ᱠᱚᱢᱯᱞᱤᱴ ᱠᱮᱫᱟ ᱦᱮᱸ ᱾
ᱦᱮᱸ ᱾
ᱱᱤᱭᱟᱹ ᱡᱚᱢᱟ ᱦᱩᱭᱩᱜ ᱛᱟᱢᱟ ᱛᱚ ᱛᱚᱵᱮ ᱛᱚᱢ ᱠᱚᱞ ᱫᱟᱲᱮᱜ ᱟᱵᱟᱨ ᱫᱚᱥᱨᱟ ᱛᱮᱫᱚ ᱾
ᱦᱮᱸ ᱡᱚᱢᱟ ᱵᱟᱲᱟ ᱠᱤᱫᱤᱧ ᱛᱚ ᱡᱚᱢᱟ ᱵᱟᱲᱟ ᱠᱟᱛᱮ
ᱟᱵᱟᱨ ᱛᱚ ᱟᱵᱟᱨ ᱡᱳᱜᱚᱜ ᱛᱟᱢᱟ ᱟᱵᱟᱨ ᱢᱚᱬᱮ ᱜᱚᱴᱟᱝ ᱡᱩᱜᱚᱜᱼᱟ ᱾
ᱦᱮᱸ ᱡᱩᱽ ᱱᱟᱛᱚ ᱢᱚᱬᱮ ᱜᱚᱴᱮᱡ ᱰᱩᱵ ᱱᱟᱜ ᱱᱤᱛᱚᱝ ᱫᱚᱥ ᱴᱤᱜ ᱾
ᱦᱮᱸ ᱫᱚᱥᱴᱤ, ᱟᱵᱟᱨ ᱱᱤᱭᱟᱹᱢ ᱜᱟᱞᱢᱟᱨᱟᱣ ᱪᱟᱵᱟᱭᱟ ᱫᱚᱥᱴᱤ, ᱦᱮᱸ ᱾ ᱟᱵᱟᱨ ᱚᱝᱠᱟᱜᱮ ᱡᱳᱜᱚᱜ ᱛᱟᱢᱟ ᱯᱟᱸᱥᱴᱤ ᱾
ᱚᱝᱠᱟ ᱜᱮ ᱪᱟᱞᱟᱜ ᱠᱟᱱᱟ ᱛᱚ ᱾
ᱦᱮᱸ ᱾
ᱦᱮᱸᱵ ᱾
ᱱᱤᱭᱟᱹ ᱫᱚ ᱚᱝᱠᱟ ᱜᱮ ᱡᱳᱠᱽ ᱪᱟᱞᱟᱜᱼᱟ ᱛᱚ ᱯᱚᱨᱯᱚᱨ ᱾ ᱛᱤᱱᱟᱹᱜ ᱮᱢ ᱜᱚᱞᱯᱚᱭᱟ ᱟᱨᱠᱤ ᱤᱱᱟᱹᱜᱮ ᱪᱟᱞᱟᱜᱼᱟ ᱾ ᱟᱸᱡᱚᱢ!
ᱦᱩᱸ, ᱦᱩᱸ, ᱦᱩᱸ ᱾
ᱟᱸᱡᱚᱢᱚᱜ ᱠᱟᱱᱟ ᱥᱮ ᱵᱟ?
ᱦᱮᱸ ᱟᱸᱡᱚᱢᱚᱜ ᱠᱟᱱᱟ ᱵᱟᱛᱨᱟᱣ ᱜᱮ ᱾
ᱚ ᱾
ᱟᱫᱚ ᱯᱟᱴ ᱠᱚᱯᱮ ᱮᱨ ᱠᱟᱫᱟ ᱥᱮ ᱵᱟᱝ ᱯᱟᱴ ᱠᱚ?
ᱯᱟᱴ ᱠᱚ?
ᱯᱟᱴᱷ ᱠᱚᱯᱮ ᱮᱨ ᱠᱟᱫᱟ ᱥᱮ?
ᱵᱟ ᱵᱟᱞᱮ ᱥᱮᱫ ᱫᱚ ᱯᱟᱴᱷ ᱠᱚᱫᱚ ᱵᱟᱝ ᱦᱩᱭᱩᱜ ᱜᱮᱭᱟ ᱾
ᱵᱟᱝ ᱦᱩᱭᱩᱜᱼᱟ ᱾
ᱯᱟᱴᱷ ᱠᱚᱫᱚ ᱵᱟᱝ ᱦᱩᱭᱩᱜ ᱜᱮᱭᱟ ᱟᱞᱮ ᱥᱮᱱ ᱫᱚ ᱾
ᱠᱷᱟᱞᱤ ᱦᱩᱲ ᱠᱷᱟᱞᱤ ᱦᱩᱲᱩ ᱛᱮᱜ ᱾
ᱵᱟ-ᱵᱟᱠᱚ ᱮᱨ ᱵᱟᱲᱟᱭ ᱜᱮᱭᱟ ᱮᱨᱦᱚᱸ ᱟᱨ ᱤᱧ ᱱᱤᱛ ᱦᱟᱹᱵᱤᱡ ᱟᱨᱠᱤ ᱵᱟᱹᱧ ᱧᱮᱞ ᱵᱟᱲᱟ ᱞᱮᱜᱼᱟ ᱯᱟᱴᱷ‌ ᱮᱨ ᱠᱚᱫᱚ ᱾ ᱵᱟᱴᱷ ᱮ-ᱮᱨ ᱞᱮᱠᱟᱱᱟᱜ ᱡᱟᱜ ᱡᱟᱭᱜᱟ ᱜᱮ ᱵᱟᱹᱱᱩᱜ ᱠᱟᱫᱟ ᱾
ᱡᱚᱸᱱᱰᱨᱟ ᱦᱚᱠᱚ ᱮᱨᱟ?
ᱡᱚᱸᱱᱰᱨᱟ ᱦᱚᱸ ᱡᱚᱸᱱᱰᱨᱟ ᱦᱚᱸ ᱟᱫᱚ ᱞᱟᱦᱟ ᱛᱮᱠᱚ ᱮᱨ ᱵᱟᱲᱟᱭᱮᱜ ᱠᱟᱱ ᱛᱟᱦᱮᱸᱫ ᱜᱮᱭᱟ ᱾ ᱦᱳᱭ ᱛᱟᱨ ᱯᱚᱨᱮ ᱠᱚ ᱟᱥᱠᱮᱛ ᱪᱟᱵᱟᱜ ᱠᱟᱱᱟ ᱱᱮᱛᱟᱨ ᱠᱚ ᱦᱚᱲ ᱪᱮᱫ ᱢᱮᱱᱟ ᱾ ᱵᱟᱠᱚ ᱮᱨ ᱞᱟᱹᱜᱤᱛᱚᱜ ᱠᱟᱱᱟ ᱾ ᱦᱳᱭ, ᱦᱮᱸ ᱥᱩᱫᱷᱩ ᱦᱩᱲᱩ ᱠᱚ ᱨᱚᱦᱚᱭᱫᱟ ᱛᱚ ᱤᱱᱟᱸ ᱜᱮ, ᱵᱟᱠᱷᱟᱡ ᱫᱚ ᱞᱟ ᱫᱚ ᱡᱚᱸᱱᱰᱨᱟᱭ ᱛᱚᱜ ᱡᱤᱱᱤᱥ ᱥᱚᱵᱽᱡᱤ ᱠᱚ ᱪᱟᱥᱮᱜ ᱠᱟᱱ ᱛᱟᱦᱮᱸ ᱟᱨᱠᱤ, ᱡᱚᱸᱱᱰᱨᱟ ᱠᱟᱱ ᱨᱟᱦᱮᱤᱲ ᱠᱟᱱ ᱵᱟᱢᱵᱚᱲ ᱠᱟᱱ ᱪᱮᱫ ᱢᱮᱛᱟᱜ ᱚᱱᱟ ᱚᱱᱟ ᱦᱤᱲᱤᱧ ᱠᱮᱜ ᱟᱹᱧ ᱧᱩᱛᱩᱢ ᱦᱚᱸ ᱚᱱᱟ ᱜᱷᱟᱸᱝᱜᱽᱨᱟ ᱠᱚ ᱡᱚᱛᱚ ᱞᱮᱠᱟᱱᱟᱜ ᱠᱚ ᱨᱚᱦᱚᱭᱮᱫ ᱠᱟᱱ ᱛᱟᱦᱮᱸᱫ ᱾ ᱢᱟ ᱱᱮᱛᱟᱨ ᱵᱟᱠᱚ ᱨᱚᱦᱚᱭ ᱞᱟᱹᱜᱤᱫᱚᱜ ᱚᱱᱟ ᱠᱚ ᱾
ᱫᱟᱜ ᱤᱭᱟᱹᱛᱮ ᱯᱟᱴᱟ ᱦᱚᱸ ᱵᱟᱝ ᱦᱩᱭᱩᱜᱼᱟ ᱯᱟᱴᱷ ᱵᱟᱝ ᱦᱩᱭᱩᱜᱼᱟ ᱾
ᱪᱮᱫ ᱪᱮᱫ ᱪᱮᱫ ᱞᱮᱠᱟ?
ᱫᱟᱜ ᱤᱭᱟᱹᱛᱮ ᱯᱟᱴᱷ ᱦᱚᱸ ᱵᱟᱝ ᱦᱩᱭᱩᱜ ᱠᱟᱱ ᱛᱟᱞᱮᱭᱟ ᱢᱚᱸᱡᱽ ᱛᱮ ᱾
ᱚᱸ ᱪᱮ ᱫᱟᱜ ᱵᱟᱹᱱᱩᱜ ᱛᱮᱥᱮ ᱫᱟᱜ ᱮ ᱰᱷᱮᱨ ᱜᱮᱭᱟ? ᱚᱸ ᱫᱟᱜ ᱨᱮ ᱟᱫᱚ ᱵᱚᱜᱚᱡ ᱫᱚ ᱵᱟᱝ ᱦᱤᱡᱩᱜᱼᱟ ᱛᱚ ᱫᱟᱜ ᱠᱚᱢᱟ ᱾
ᱪᱟᱞᱟᱜ ᱠᱟᱱ ᱜᱮᱭᱟ ᱟᱫᱚ ᱫᱤᱱᱟᱹᱢ ᱮ ᱫᱟᱜ ᱠᱷᱟᱡ ᱫᱚ ᱟᱫᱚ ᱛᱤᱨᱮ ᱪᱟᱞᱟᱜᱼᱟ ᱾
ᱤᱱᱟᱹ ᱢᱟ ᱠᱟᱛᱷᱟ ᱠᱟᱱ ᱜᱮᱭᱟ ᱾ ᱫᱤᱱᱟᱹᱢ ᱮ ᱫᱟᱜ ᱞᱮᱠᱷᱟᱱ ᱫᱚ ᱚᱱᱟ ᱫᱚ ᱡᱩᱜᱟᱣ ᱨᱮᱜᱮ ᱛᱟᱦᱮᱱ ᱠᱟᱱᱟ ᱛᱚ ᱾
ᱚᱱᱟ ᱫᱚ ᱫᱟᱜ ᱨᱚᱥ ᱜᱮ ᱦᱮᱱᱟᱜᱼᱟ ᱨᱚᱥ ᱜᱮ ᱦᱮᱱᱟᱜᱼᱟ ᱾ ᱚᱱᱟ ᱫᱚ ᱴᱟᱱ ᱦᱚᱸ ᱫᱚᱨᱠᱟᱨᱟ ᱫᱟᱜ ᱦᱚᱸ ᱫᱚᱨᱠ ᱟᱨᱟ ᱵᱟᱱᱟᱨ ᱜᱤ ᱫᱚᱨᱠᱟᱨᱟ ᱾
ᱦᱮᱸ ᱵᱟᱱᱟᱨ ᱢᱟ ᱫᱚᱨᱠᱟᱨ ᱾
ᱠᱟᱹᱴᱤᱡ ᱚᱱᱟ ᱫᱚ ᱠᱟᱹᱴᱤᱡ ᱠᱷᱚᱱᱟᱜ ᱮ ᱫᱟᱜ ᱤᱫᱤ ᱮᱫᱟ ᱫᱟᱜ ᱤᱫᱤ ᱮᱫᱟ ᱫᱟᱜ ᱤᱫᱤ ᱮᱫᱟᱭ ᱟᱫᱚ ᱚᱱᱟ ᱫᱚ ᱦᱩᱭᱩᱜ ᱚᱱᱟ ᱫᱚ
ᱟᱯᱮ ᱥᱮᱫ ᱫᱚ ᱛᱟᱦᱚᱞᱮ ᱰᱩᱵᱩᱜᱚᱜ ᱜᱮᱭᱟ ᱛᱟᱦᱚᱞᱮ ᱚᱱᱛᱮ ᱫᱚ ᱟᱯᱮ ᱥᱮᱫ ᱫᱚ?
ᱫᱟᱜ ᱦᱮᱱᱟᱜ ᱜᱮᱭᱟ ᱠᱷᱮᱛ ᱠᱚᱨᱮ ᱾
ᱵᱟᱝᱟ ᱵᱟᱝ ᱰᱩᱵᱟᱹᱜ ᱜᱮᱭᱟ ᱛᱚ?
ᱦᱮᱸ ᱾
ᱯᱟᱴᱷ ᱨᱮᱫᱚ ᱢᱟᱱᱮ ᱰᱩᱵᱟᱹᱣ ᱡᱟᱭᱜᱟ ᱨᱮᱜᱮ ᱫᱚᱠᱚ ᱮᱨᱟ ᱵᱮᱥᱤ ᱫᱚ ᱰᱩᱵᱟᱹᱣ ᱧᱚᱜ ᱡᱟᱭᱜᱟ ᱨᱮᱜᱮ ᱾
ᱦᱩᱭ ᱡᱟᱭᱜᱟ ᱨᱮ ᱵᱟᱝ ᱦᱩᱭᱩᱜ ᱫᱚ ᱾ ᱵᱟᱝ ᱦᱩᱭᱩᱜᱼᱟ?
ᱵᱟᱝ ᱦᱩᱭᱩᱜᱼᱟ ᱵᱟᱝ ᱦᱩᱭᱩᱜᱼᱟ ᱾ ᱧᱮᱞ ᱟᱠᱟᱜ ᱠᱚ ᱯᱟᱴᱷ ᱠᱚ ᱚᱱᱠᱟ ᱫᱟᱜ ᱨᱮᱧ ᱧᱮᱞ ᱛᱟᱠᱚᱣᱟ ᱩᱱᱠᱩ ᱠᱚ ᱜᱮᱫᱟ, ᱦᱮᱸ ᱾ ᱞᱟᱹᱴᱩ ᱞᱟᱹᱴᱩ ᱛᱚᱠᱷᱚᱱ ᱢᱟ ᱫᱟᱜ ᱵᱷᱤᱛᱨᱤ ᱨᱮᱠᱚ ᱜᱮᱫᱟ ᱾
ᱦᱮᱸ ᱛᱚᱠᱷᱚᱱ ᱛᱚᱠᱷᱱ ᱫᱚ ᱟᱞᱟᱫᱟ ᱵᱮᱯᱟᱨ ᱦᱮᱸ ᱛᱚᱠ ᱛᱚᱠᱷᱚᱱ ᱫᱚ ᱞᱟᱹᱴᱩ ᱞᱟᱹᱴᱩ ᱛᱟᱦᱮᱸ ᱨᱮᱫᱚ ᱫᱟᱜ ᱨᱮᱠᱚ ᱜᱮᱫ ᱜᱮᱭᱟ ᱾ ᱛᱚᱠᱷᱚᱱ ᱫᱚ ᱫᱟᱜ ᱫᱤᱱ ᱫᱟᱜ ᱫᱤᱱ ᱥᱮᱴᱮᱨᱚᱜᱼᱟ ᱵᱟᱝ ᱾ ᱟᱨ ᱡᱚᱠᱷᱚᱱᱮᱢ ᱮᱨ ᱮᱨ ᱡᱚᱠᱷᱚᱱ ᱠᱟᱴᱤᱡ ᱠᱟᱴᱤᱡ ᱛᱟᱦᱮᱱ ᱛᱚᱠᱷᱚᱱ ᱨᱮᱜᱮ ᱡᱩᱫᱤ ᱫᱟᱜ ᱮ ᱧᱟᱢ ᱞᱮᱠᱷᱟᱡ
ᱚᱸ ᱮᱨ ᱥᱚᱢᱚᱭ ᱫᱚ ᱜᱷᱩᱴᱩ ᱨᱚᱦᱚᱲ ᱠᱚ ᱮᱨᱟᱱᱛᱚ ᱮᱵᱟᱨ ᱮᱵᱟᱨ ᱨᱚᱦᱚᱲ ᱠᱷᱟᱡ ᱤᱭᱟᱹᱛᱮ ᱟᱹᱰᱤ ᱨᱚᱦᱚᱲ ᱛᱟᱦᱮᱱᱟ ᱛᱟᱠᱚ ᱾
ᱛᱚᱠᱷᱚᱱ ᱨᱮᱜᱮ ᱫᱟᱜ ᱮ ᱧᱟᱢ ᱟᱠᱟᱫ ᱫᱚ ᱟᱨ ᱵᱟᱝ ᱟᱸᱡᱮᱫ ᱠᱟᱱ ᱫᱚ ᱤᱱᱠᱟᱹ ᱜᱮ ᱦᱮᱱᱟᱜ ᱜᱮᱭᱟ ᱾
ᱛᱟᱦᱚᱞᱮ ᱫᱚ ᱡᱟᱱᱟᱢ ᱫᱚ ᱡᱟᱱᱟᱢ ᱟᱠᱟᱱ ᱜᱮᱭᱟ?
ᱦᱮᱸ ᱡᱟᱱᱟᱢ ᱡᱟᱱᱟᱢ ᱠᱟᱱ ᱜᱮᱭᱟ ᱠᱟᱹᱴᱤᱡ ᱠᱟᱹᱴᱤᱡ ᱜᱮ ᱟᱨᱠᱤ ᱵᱩᱞᱩ ᱛᱮ ᱰᱟᱸᱨᱟ ᱛᱮ ᱦᱮᱱᱟᱜ ᱟᱨ ᱤᱱᱟᱹ ᱠᱷᱚᱡ ᱵᱟᱝ ᱦᱟᱨᱟᱜ ᱠᱟᱱᱟ ᱾
ᱫᱚ ᱦᱟᱨᱟ ᱜᱚᱫᱚᱜᱼᱟ ᱾
ᱟᱨ ᱵᱟᱲᱜᱮ ᱫᱚ ᱟᱨ ᱵᱟᱲᱜᱮ ᱨᱮᱭᱟᱜ ᱫᱚ ᱦᱩᱭ ᱠᱟᱱ ᱛᱮ ᱦᱩᱭ ᱠᱟᱱ ᱜᱮᱭᱟ ᱾
ᱚ ᱚᱱᱟᱫᱚ ᱤᱭᱟᱹ ᱜᱮ ᱴᱟᱺᱰᱤ ᱧᱚᱜ ᱜᱮᱥᱮᱫ ᱾
ᱴᱟᱺᱰᱤᱧᱚᱜ ᱜᱮᱭᱟ ᱥᱮ ᱚᱱᱟ ᱤᱭᱟᱹ ᱵᱟᱹᱲᱜᱮᱫ ᱫᱚ ᱾